ᱟᱸᱡᱚᱢᱚᱜ ᱠᱟᱱ ᱛᱟᱞᱤᱧᱟ ᱨᱚᱲ?
ᱦᱳᱭ ᱜᱚᱝᱠᱮ ᱟᱹᱰᱤ ᱱᱟᱯᱟᱭ ᱫᱷᱟᱨᱟ ᱜᱮ ᱦᱟᱸᱜ ᱨᱚᱲ ᱠᱚᱫᱚ ᱟᱸᱡᱚᱢᱼᱚᱜ ᱠᱟᱱ ᱛᱟᱵᱮᱱ ᱜᱮᱭᱟ ᱛᱳ ᱟᱹᱞᱤᱧᱟᱜ ᱜᱮ ᱦᱟᱸᱜ ᱪᱮᱫ ᱞᱮᱠᱟ ᱵᱮᱱ ᱟᱸᱡᱚᱢ ᱫᱟ?
ᱮᱠᱴᱩ ᱢᱟᱱᱮ ᱟᱥᱛᱮ ᱧᱚᱜ ᱦᱤᱡᱩᱜ ᱠᱟᱱ ᱛᱟᱵᱮᱱᱟ
ᱨᱚᱲ ᱴᱟᱜ ᱟᱹᱥ ᱛᱮ ᱧᱚᱜ ᱟᱸᱡᱚᱢᱚᱜ ᱠᱟᱱᱟ
ᱦᱮᱸ
ᱟᱪᱪᱷᱟ ᱚᱱᱟ ᱫᱚ ᱛᱟᱦᱞᱮ ᱦᱳᱭ ᱛᱚ ᱦᱟᱸᱜ ᱯᱷᱳᱱ ᱠᱚᱨᱮ ᱱᱟ ᱦᱟᱸᱜ ᱥᱚᱢᱚᱥᱟ ᱜᱮ ᱠᱟᱱᱟ ᱵᱟᱠᱷᱟᱱ ᱮᱠᱴᱩ ᱢᱟᱲᱟᱝ ᱜᱮ ᱦᱟᱸᱜ ᱢᱤᱫ ᱦᱚᱲ ᱥᱟᱛᱮ ᱞᱤᱧ ᱜᱚᱞᱯᱷᱚ ᱠᱮᱫᱟ ᱟᱫᱚ ᱩᱱᱤ ᱫᱚ ᱦᱟᱸᱜ ᱠᱟᱹᱴᱤᱡ ᱴᱷᱤᱠ ᱡᱷᱟ ᱜᱮ ᱟᱸᱡᱚᱢ ᱠᱮᱫᱟᱭ ᱢᱟᱡᱷᱮ ᱢᱚᱫᱷᱮ ᱟᱹᱞᱤᱧᱟᱜ ᱰᱤᱥᱴᱟᱵ ᱛᱟᱞᱤᱧ ᱜᱮᱭᱟᱭ ᱯᱷᱩᱱ ᱚᱱᱠᱟ ᱟᱫᱷᱮᱠ ᱥᱚᱢᱚᱭ ᱛᱤᱨᱮ ᱪᱚᱝ ᱥᱳᱞᱳ ᱜᱚᱫᱚᱜ ᱛᱟᱞᱤᱧ ᱜᱮᱭᱟ ᱟᱹᱞᱤᱧ ᱫᱚ ᱱᱚᱰᱮ ᱫᱚ ᱡᱳᱨ ᱜᱮ ᱞᱤᱧ ᱨᱚᱲ ᱫᱟ ᱦᱟᱸᱜ ᱟᱫᱚ ᱟᱵᱤᱱ ᱦᱟᱸᱜ ᱥᱳᱞᱳ ᱵᱮᱱ ᱟᱸᱡᱚᱢᱟ ᱟᱫᱚ ᱚᱱᱮ ᱚᱱᱟ ᱫᱚ ᱢᱟᱡᱷᱮ ᱢᱚᱫᱷᱮ ᱯᱨᱚᱵᱞᱮᱢ ᱮᱢ ᱛᱟᱞᱤᱧ ᱜᱮᱭᱟᱭ ᱦᱟᱸᱜ
ᱛᱚ ᱪᱮᱫ ᱠᱚ ᱵᱮᱱ ᱪᱤᱠᱟᱹᱭᱫᱟ?
ᱱᱤᱛᱳᱜ ᱫᱚ ᱦᱟᱸᱜ ᱚᱭ ᱫᱟᱠᱟ ᱠᱚ ᱡᱚᱢ ᱵᱟᱲᱟ ᱠᱟᱛᱮᱫ ᱱᱟᱦᱟᱸᱜ ᱫᱩᱲᱩᱵ ᱵᱟᱲᱟ ᱦᱩᱭ ᱠᱟᱱᱟ ᱠᱷᱮᱛ ᱥᱮ ᱮᱠᱴᱩ ᱢᱟᱲᱟᱝ ᱜᱮ ᱪᱟᱞᱟᱣ ᱦᱩᱭ ᱞᱮᱱᱟ ᱟᱫᱚ ᱠᱷᱮᱛ ᱠᱚᱨᱮ ᱦᱚᱸ ᱨᱩᱣᱟᱹᱲ ᱵᱟᱲᱟ ᱦᱩᱭ ᱠᱟᱱᱟ ᱛᱟᱦᱚᱞᱮ ᱜᱚᱝᱠᱮ ᱟᱵᱮᱱ ᱫᱚ ᱪᱮᱫ ᱠᱚ ᱵᱮᱱ ᱪᱤᱠᱟᱹ ᱵᱟᱲᱟᱭᱫᱟ?
ᱟᱹᱞᱤᱧ ᱦᱚᱸ ᱦᱚᱸᱜᱼᱚᱭ ᱮᱠᱴᱩ ᱢᱟᱲᱟᱝ ᱞᱤᱧ ᱩᱢ ᱵᱟᱲᱟᱭᱱᱟ
ᱟᱪᱪᱷᱟ ᱛᱟᱦᱞᱮ ᱠᱟᱹᱢᱤ ᱠᱚ ᱫᱚ ᱵᱮᱱ ᱛᱤᱱᱟᱹᱜ ᱡᱷᱟᱹᱞ ᱠᱟᱫᱟ?
ᱠᱟᱹᱢᱤ ᱠᱚᱫᱚ ᱜᱚᱝᱠᱮ ᱵᱟᱝ ᱦᱩᱭᱩᱜ ᱠᱟᱱᱟ ᱟᱞᱮ ᱥᱮᱫ ᱫᱚ ᱦᱟᱸᱜ
ᱦᱮᱸ?
ᱠᱟᱹᱢᱤ ᱠᱚᱫᱚ ᱵᱟᱝ ᱟᱨᱟᱢᱵᱚ ᱠᱟᱱᱟ
ᱠᱚᱞᱮᱡᱽ
ᱦᱮᱸ ᱜᱚᱝᱠᱮ ᱞᱟᱹᱭ ᱢᱮ
ᱟᱪᱪᱷᱟ ᱜᱚᱝᱠᱮ ᱛᱟᱦᱞᱮ ᱛᱮᱦᱮᱧ ᱫᱚ ᱦᱟᱸᱜ ᱢᱤᱫ ᱴᱮᱱ ᱥᱟᱛᱟᱢ ᱤᱫᱤ ᱠᱟᱛᱮᱫ ᱞᱟᱝ ᱜᱚᱞ ᱯᱷᱚᱭᱟ ᱚᱱᱟ ᱫᱚ ᱦᱩᱭᱩᱜ ᱠᱟᱱᱟ ᱯᱚᱠᱨᱤᱛᱤ ᱤᱫᱤ ᱠᱟᱛᱮᱫ ᱦᱳᱭ ᱥᱮ
ᱦᱮᱸ
ᱟᱪᱪᱷᱟ ᱜᱚᱝᱠᱮ ᱠᱟᱹᱴᱤᱡ ᱱᱟᱥᱮ ᱱᱟᱜ ᱠᱟᱛᱷᱟ ᱞᱤᱧ ᱞᱟᱹᱭ ᱫᱟ ᱵᱟᱝ ᱢᱟ ᱠᱟᱹᱴᱤᱡ ᱵᱟᱭᱨᱮ ᱨᱮᱱᱟᱜ ᱥᱟᱣᱩᱱᱰ ᱦᱤᱡᱩᱜ ᱠᱟᱱ ᱛᱟᱵᱮᱱᱟ
ᱚᱠᱟ ᱨᱮ ᱚᱲᱟᱜ ᱨᱮᱜᱮ ᱦᱮᱱᱟᱜ ᱵᱤᱱᱟ
ᱦᱮᱸ ᱚᱲᱟᱜ ᱨᱮᱜᱮ
ᱟᱪᱪᱷᱟ
ᱟᱵᱮᱱ ᱢᱚᱛᱚᱜ ᱜᱮᱭᱟ ᱵᱮᱱ
ᱦᱩᱸ ᱦᱩᱸ ᱟᱹᱞᱤᱧ ᱢᱚᱛᱚ ᱜᱮ ᱢᱮᱱᱟᱜ ᱞᱤᱧᱟᱹ
ᱚᱱᱟ ᱵᱟᱭᱟᱨ ᱨᱮᱱᱟᱜ ᱥᱟᱣᱩᱱᱰ ᱦᱤᱡᱩᱜ ᱠᱟᱱ ᱛᱟᱦᱮᱸ ᱛᱮᱞᱤᱧ ᱞᱟᱹᱭᱮᱫ ᱛᱟᱦᱮᱸᱱ ᱱᱟᱥᱮᱱᱟᱜ ᱠᱟᱹᱴᱤᱡ ᱮᱴᱩ ᱡᱩᱫᱤ ᱚᱸᱰᱮ ᱠᱷᱚᱱ ᱮᱠᱴᱩ ᱱᱟᱥᱮᱱᱟᱜ ᱥᱟᱦᱟᱨᱮᱵᱮ ᱱᱟᱯᱟᱭ
ᱟ ᱱᱤᱛᱚᱜ ᱫᱚ ᱦᱟᱜ ᱵᱟᱝ ᱦᱤᱡᱩᱜ ᱠᱟᱱᱟ ᱦᱳᱭ ᱚᱱᱠᱟ ᱟᱪᱠᱟ ᱜᱮ ᱦᱤᱡᱩᱜ ᱠᱟᱱ ᱛᱟᱵᱮᱱᱟ ᱛᱚ ᱟᱫᱚ ᱤᱱᱟ. ᱠᱷᱟᱱ ᱫᱚ ᱴᱷᱤᱠ ᱜᱮᱭᱟ ᱦᱟᱸᱜ
ᱚ ᱟᱪᱪᱷᱟ ᱴᱷᱤᱠ ᱜᱮᱭᱟ
ᱟᱪᱷᱟ ᱜᱚᱝᱠᱮ ᱟᱵᱮᱱ ᱫᱚ ᱦᱟᱸᱜ ᱚᱠᱟ ᱫᱤᱥᱚᱢ ᱵᱮᱱ ᱯᱟᱲᱟᱜᱼᱟ ᱦᱟᱸᱜ ᱚᱱᱠᱟ ᱢᱟᱱ ᱫᱤᱥᱚᱢ ᱛᱩᱢ ᱫᱤᱥᱚᱢ ᱵᱟᱨᱟ ᱫᱤᱥᱚᱢ ᱥᱮ ᱱᱚᱝᱠᱟ ᱵᱩᱨᱩ ᱫᱤᱥᱚᱢ
ᱟᱞᱮ ᱫᱚ ᱦᱳᱭᱳᱜ ᱠᱟᱱᱟ ᱞᱮ ᱜᱚᱢᱠᱮ ᱟᱞᱮ ᱫᱤᱥᱚᱢ ᱫᱚ ᱢᱟᱱ ᱫᱤᱥᱚᱢ ᱦᱚ ᱵᱟᱝ ᱠᱟᱱᱟᱞᱮ ᱵᱩᱨᱩ ᱫᱤᱥᱚᱢ ᱦᱚ ᱵᱟᱝ ᱠᱟᱱᱟᱞᱮ ᱪᱮᱫ ᱠᱚ ᱢᱮᱛᱟᱜ ᱠᱟᱱᱟ ᱵᱤᱞᱟᱹᱛ ᱫᱤᱥᱚᱢ ᱟᱞᱮ ᱥᱮᱫ ᱫᱚ
ᱟᱪᱪᱷᱟ ᱟᱯᱮ ᱫᱚ ᱵᱤᱞᱟᱹᱛ ᱫᱤᱥᱚᱢ
ᱵᱟᱝᱢᱟ ᱵᱤᱞᱟᱹᱛ ᱫᱤᱥᱚᱢ ᱥᱮᱫ ᱢᱟᱱᱮ ᱠᱷᱚᱵᱚᱨ ᱠᱚᱞᱤᱧ ᱧᱟᱢ ᱫᱟ ᱟᱭᱢᱟ ᱟᱭᱢᱟ ᱡᱟᱭᱜᱟ ᱠᱚᱨᱮ ᱫᱚ ᱦᱟᱸᱜ ᱵᱟᱭ ᱫᱟᱜ ᱡᱟᱹᱲᱤ ᱟᱠᱟᱫ ᱠᱚᱣᱟᱭ ᱦᱟᱸᱜ ᱪᱟᱸᱫᱳ ᱵᱚᱸᱜᱟ ᱦᱟᱸᱜ ᱪᱮᱫ ᱠᱚᱪᱚᱝ ᱦᱟᱸᱜ ᱟᱹᱲᱤᱥ ᱧᱚᱜ ᱟᱠᱟᱱ ᱜᱮᱭ ᱦᱟᱸᱜ ᱟᱫᱚ ᱚᱱᱟ ᱪᱟᱥ ᱠᱟᱹᱢᱤ ᱠᱚᱫᱚ ᱦᱟᱸᱜ ᱩᱱᱟ. ᱜ ᱴᱟ ᱦᱟᱜ ᱵᱟᱠᱚ ᱫᱷᱩᱨᱟᱹᱣ ᱟᱠᱟᱱ ᱛᱟᱵᱚᱱᱟ ᱟᱫᱚ ᱜᱚᱝᱠᱮ ᱛᱟᱦᱚᱞᱮ ᱟᱯᱮᱥᱮᱫ ᱫᱚ ᱦᱟᱸᱜ ᱪᱟᱥ ᱠᱟᱹᱢᱤ ᱠᱚᱫᱚ
ᱟᱞᱮ ᱥᱮᱫ ᱦᱚᱸ ᱜᱚᱢᱠᱮ ᱫᱟᱜ ᱡᱟ. ᱲᱤ ᱵᱟᱹᱱᱩᱜᱼᱟ
ᱦᱮᱸ
ᱫᱟᱜ ᱡᱟᱺᱲᱤ ᱵᱟᱹᱱᱩᱜᱼᱟ
ᱦᱳᱭ ᱦᱳᱭ ᱛᱟᱦᱚᱞᱮ ᱦᱟᱸᱜ ᱴᱷᱤᱠ ᱧᱚᱜ ᱜᱮᱭᱟ ᱵᱟᱝ ᱟᱫᱚ ᱚᱱᱟᱜᱤ ᱦᱟᱸᱜ ᱟᱹᱞᱤᱧ ᱦᱟᱜ ᱚᱱᱠᱟ ᱧᱚᱜ ᱜᱮ ᱠᱷᱚᱵᱚᱨ ᱞᱤᱧ ᱧᱟᱢ ᱠᱟᱫᱟ ᱵᱟᱝᱢᱟ ᱵᱤᱞᱟᱹᱛ ᱫᱤᱥᱚᱢ ᱥᱮ ᱫᱚ ᱠᱟᱹᱴᱤᱡ ᱦᱟᱸᱜ ᱫᱟᱜ ᱠᱚᱫᱚ ᱦᱟᱸᱜ ᱵᱟᱭ ᱫᱟᱜ ᱠᱟᱫᱟᱭ ᱦᱟᱸᱜ ᱟᱫᱚ ᱟᱹᱰᱤ ᱦᱟᱸᱜ ᱮᱸᱴᱠᱮᱴᱚᱬᱮ ᱨᱮ ᱢᱮᱱᱟᱜ ᱠᱚᱣᱟ ᱦᱟᱸᱜ ᱛᱟᱦᱞᱮ ᱜᱚᱢᱠᱮ ᱱᱚᱜᱚᱭ ᱡᱮ ᱦᱟᱸᱜ ᱠᱟᱹᱢᱤᱦᱚᱨᱟ ᱠᱚ ᱵᱟᱯᱮ ᱧᱟᱢᱫᱟ ᱛᱟᱦᱞᱮ ᱮᱢ ᱢᱟᱱᱮ ᱮᱴᱟᱜ ᱵᱚᱪᱷᱚᱨ ᱫᱚ ᱱᱚᱠᱟ ᱜᱮ ᱦᱩᱭᱩᱜᱼᱟ ᱥᱮ ᱱᱤᱭᱟᱹ ᱵᱚᱪᱷᱚᱨ ᱜᱮ ᱦᱟᱸᱜ ᱱᱚᱠᱟᱣ ᱠᱟᱫᱟᱭ?
ᱵᱟᱝ ᱮᱴᱟᱜ ᱵᱚᱪᱷᱚᱨ ᱫᱚ ᱦᱟᱸᱜ ᱱᱤᱛ ᱨᱚᱦᱚᱭ ᱢᱟᱱᱮ, ᱫᱷᱩᱨᱟᱹᱣ ᱠᱚᱜᱼᱟ, ᱱᱤᱛᱟᱨ ᱛᱮᱫᱚ ᱪᱟᱵᱟ ᱦᱮᱡ ᱠᱚᱜᱼᱟ ᱾ ᱱᱮᱛᱟᱨ ᱫᱚ ᱟᱨᱟᱢᱵᱚ ᱛᱟᱞᱮᱭᱟ ᱾
ᱟᱪᱪᱷᱟ ᱟᱪᱪᱷᱟ,
ᱟᱹᱰᱤ ᱜᱮ ᱥᱚᱥᱥᱟ ᱨᱮ ᱯᱟᱲᱟᱣ ᱠᱟᱱᱟ ᱟᱞᱮ ᱫᱚ
ᱦᱳᱭ ᱦᱳᱭ ᱚᱱᱟ ᱫᱚ ᱦᱟᱸᱜ ᱟᱹᱰᱤ ᱫᱩᱠ ᱨᱮᱱᱟᱜ ᱠᱟᱛᱷᱟ ᱜᱮ ᱦᱟᱸᱜ ᱵᱮᱱ ᱞᱟᱹᱭᱮᱫᱟ ᱟ ᱠᱮᱥ ᱫᱚ ᱦ ᱱᱤᱛ ᱦᱟᱸᱜ ᱮᱢᱚᱱ ᱧᱮᱞᱚᱜ ᱠᱟᱱᱟ, ᱱᱤᱛᱟᱹᱜ ᱥᱤᱡᱤᱱ ᱡᱩᱫᱤ ᱵᱟᱢ ᱨᱚᱦᱚᱭᱟ ᱛᱟᱦᱚᱞᱮ ᱦᱟᱸᱜ ᱛᱤᱨᱮᱢ ᱨᱚᱦᱚᱭᱟ ᱦᱮᱸ ᱥᱮ ᱵᱟᱝ ᱥᱤᱡᱟᱹᱱ ᱨᱮᱜᱮ ᱡᱟᱦᱟᱱᱟᱜ ᱡᱤᱱᱤᱥ ᱫᱚ ᱦᱩᱭᱩᱜᱼᱟ ᱾
ᱦᱮᱸ ᱦᱮᱸ ᱥᱚᱢᱚᱭ ᱯᱟᱨᱚᱢ ᱞᱮᱠᱷᱟᱱ ᱫᱚ ᱚᱱᱟᱮ ᱛᱚ ᱤᱭᱟᱹ ᱥᱮ ᱡᱟᱦᱱᱟᱜ ᱜᱮ ᱢᱤᱫᱴᱮᱱ ᱥᱚᱢᱚᱭ ᱨᱮ ᱨᱮ ᱢᱟᱱᱮ ᱦᱩᱭ ᱞᱮᱠᱷᱟᱱᱡ ᱫᱚ ᱚᱱᱟ ᱦᱚᱸ ᱥᱚᱢᱚᱭ ᱧᱟᱢᱟᱭ ᱦᱩᱭ ᱛᱮ
ᱦᱳᱭ ᱦᱳᱭ ᱦᱳᱭ,
ᱥᱚᱢᱚᱭ ᱯᱟᱨᱚᱢ ᱜᱚᱛᱮᱡ ᱤᱭᱟᱹ ᱞᱤᱠᱷᱟᱡ ᱫᱚ ᱵᱟᱭ ᱥᱮ,
ᱦᱳᱭ ᱦᱳᱭ ᱦᱳᱭ,
ᱦᱭᱛᱚ ᱱᱤᱛᱚᱜ ᱠᱷᱚᱨ ᱠᱚ ᱦᱟᱸᱜ ᱱᱤᱛᱚᱜ ᱫᱚ ᱞᱟᱹᱴᱩ ᱤᱫᱤ ᱠᱟᱱᱟ ᱦᱟᱲᱟᱢ ᱤᱫᱤ ᱟᱦᱸ ᱟᱥᱛᱮ ᱟᱥᱛᱮ
ᱢᱟ ᱟᱪᱷᱟ ᱜᱚᱝᱠᱮ ᱛᱟᱦᱞᱮ ᱟᱯᱮ ᱥᱮᱫ ᱫᱚ ᱦᱟᱸᱱᱟ ᱠᱟᱨᱟᱢ ᱠᱚᱫᱚ ᱦᱩᱭ ᱵᱟᱲᱟᱜ ᱜᱮᱭᱟ ᱥᱮ ᱵᱟᱝ?
ᱠᱟᱨᱟᱢ ᱠᱚᱫᱚ ᱟᱞᱮᱱᱟᱞ ᱠᱚᱨᱮ ᱫᱚ ᱦᱩᱭ ᱫᱚ ᱦᱩᱭ ᱵᱟᱲᱟᱜ ᱜᱮᱭᱟ ᱛᱟᱦᱚᱞᱮ ᱟᱹᱛᱩ ᱨᱮᱫᱚ ᱵᱟᱝ ᱦᱩᱭ ᱠᱟᱱᱟ ᱦᱮᱸ ᱥᱩᱨ ᱟᱹᱛᱩ ᱠᱚᱨᱮ ᱦᱩᱭ ᱵᱟᱲᱟᱣ ᱠᱟᱱᱟ ᱾
ᱟᱞᱮ ᱥᱮᱫ ᱫᱚ ᱦᱟᱸᱜ ᱠᱟᱨᱟᱢ ᱠᱚ ᱫᱚ ᱦᱟᱸᱜ ᱟᱹᱰᱤ ᱨᱟᱹᱥᱠᱟᱹ ᱨᱚᱢᱚᱡᱽ ᱛᱮᱜᱮᱞᱮ ᱢᱟᱱᱟᱣ ᱜᱮᱭᱟ ᱦᱟᱸᱜ᱾ ᱚᱱᱮ ᱡᱮ ᱦᱟᱸᱜ ᱢᱟᱹᱭ ᱫᱤᱫᱤ ᱛᱟᱠᱚ ᱠᱚ ᱦᱟᱸᱨ ᱜᱮᱭᱟ ᱦᱟᱸᱜ ᱾ ᱛᱚ ᱠᱟᱨᱟᱢ ᱠᱚᱫᱚ ᱟᱹᱰᱤ ᱡᱳᱨᱟᱞᱩᱜ ᱜᱮ ᱦᱩᱭᱩᱜ ᱛᱟᱞᱮᱭᱟ ᱟᱞᱮ ᱥᱮᱫ ᱟᱫᱚ ᱦᱮ ᱠᱤᱪᱷᱩ ᱫᱤᱱ, ᱵᱟᱟᱡ ᱜᱮ ᱦᱜ ᱠᱟᱨᱟᱢ ᱠᱚ ᱦᱟᱸᱟᱜ ᱥᱮᱴᱮᱨ ᱦᱩᱭᱩᱜ ᱠᱟᱱ ᱛᱟᱞᱮᱭᱟ ᱟᱫᱚ ᱚᱱᱟᱛᱮᱧ ᱞᱟᱹᱭᱮᱫᱟ ᱠᱟᱨᱟᱢ ᱠᱚᱫᱚ ᱦᱩᱭᱩᱜ ᱠᱟᱱ ᱛᱟᱯᱮᱭᱟ ᱥᱮ ᱵᱟᱝ ᱦᱟᱸᱜ,
ᱦᱩᱸ
ᱟᱯᱮ ᱫᱚᱯᱮ ᱢᱟᱱᱮ ᱪᱟᱥ ᱠᱟᱹᱢᱤ ᱫᱚ ᱮᱛᱚᱦᱚᱵ ᱠᱟᱫᱟ ᱥᱮ ᱵᱟᱝ ᱛᱚᱵᱮ?
ᱦᱮᱸ ᱮᱛᱚᱦᱚᱵ ᱫᱚᱞᱮ ᱮᱛᱚᱦᱚᱵ ᱟᱠᱟᱫ ᱜᱮᱭᱟ ᱦᱟᱸᱜ ᱟᱫᱚ ᱚᱱᱠᱟ ᱫᱚ ᱦᱟᱸᱜ ᱵᱟᱞᱮ ᱠᱚᱨᱟᱣ ᱠᱟᱫᱟ ᱾
ᱦᱮᱸ,